ᱞᱟᱹᱭ ᱛᱟᱹᱞᱤᱧ ᱟᱸᱡᱚᱢᱚᱜ ᱠᱟᱱᱟ? ᱦᱮᱸ ᱟᱸᱡᱚᱢᱚᱜ ᱠᱟᱱᱟ᱾ ᱠᱮ ᱡᱚᱦᱟᱨ ᱜᱮ᱾
ᱦᱮᱸ ᱡᱚᱦᱟᱨ ᱜᱮ᱾
ᱟᱨ ᱛᱟᱯᱚᱨᱮ ᱞᱟᱹᱭ ᱵᱤᱱ ᱚᱠᱟ ᱞᱮᱠᱟ ᱦᱮᱱᱟᱜ ᱵᱤᱱᱟ?
ᱦᱮᱸ ᱵᱮᱥ ᱜᱮ ᱢᱮᱱᱟᱜ ᱠᱟᱜ ᱞᱤᱧᱟ ᱱᱤᱭᱟᱹ ᱜᱷᱟᱹᱲᱤᱜ ᱫᱚ᱾
ᱟᱪᱪᱷᱟ ᱟᱪᱷᱟ, ᱟᱹᱞᱤᱧ ᱦᱚᱸ ᱢᱚᱸᱡᱽ ᱜᱮ ᱦᱮᱱᱟᱜ ᱞᱤᱧᱟᱹ᱾ ᱦᱮᱸ ᱥᱮ᱾
ᱛᱟᱨᱯᱚᱨᱮᱜ
ᱛᱟᱦᱚᱞᱮ ᱠᱚ, ᱦᱮᱸ ᱢᱟ ᱞᱟᱹᱭ ᱵᱤᱱ᱾
ᱪᱟᱥᱼᱵᱟᱥ ᱠᱚᱫᱚ ᱛᱤᱱᱟᱹᱜ ᱫᱷᱟᱹᱨᱤᱡ ᱩᱸᱦ,
ᱪᱟᱥᱼᱵᱟᱥ ᱠᱚᱫᱚ ᱪᱟᱞᱟᱜ ᱠᱟᱱ ᱜᱮᱭᱟ ᱜᱚᱝᱠᱮ ᱱᱤᱛᱚᱜ ᱦᱚᱸ᱾
ᱦᱩᱸᱻᱟᱪᱪᱷᱟ᱾
ᱟᱫᱚ ᱢᱟᱱᱮ ᱛᱟᱞᱟ ᱨᱮ ᱢᱮᱱᱟᱜ-ᱟ ᱟᱨᱠᱤ ᱛᱟᱞᱟ ᱥᱮᱫ ᱨᱮ᱾
ᱟᱪᱪᱷᱟ᱾ ᱟᱞᱮ ᱥᱮᱜ ᱦᱚᱸ ᱚᱱᱠᱟ ᱜᱮ ᱛᱟᱞᱟ ᱟᱠᱟᱱᱟ ᱚᱸᱜᱻ ᱢᱟᱱᱮ ᱡᱟᱦᱟᱸ ᱚᱜᱮ, ᱚᱫᱽᱫᱷᱮᱠ ᱫᱚ ᱦᱩᱭ ᱠᱟᱱᱟ ᱟᱨ ᱚᱫᱽᱫᱷᱮᱠ ᱟᱸᱻ ᱞᱮᱠᱟ ᱜᱮ ᱵᱟᱹᱠᱤ ᱢᱮᱱᱟᱜ-ᱟ᱾ ᱡᱟᱦᱟᱸ ᱠᱚ ᱵᱟᱹᱠᱤ ᱢᱮᱱᱟᱜ-ᱟ ᱚᱱᱟ ᱫᱚ ᱫᱟᱜ ᱠᱟᱹᱴᱤᱡ ᱡᱟᱹᱥᱛᱤ ᱧᱚᱜ ᱞᱟᱜᱟᱜ-ᱟ ᱛᱚ᱾
ᱦᱩᱸ ᱦᱩᱸ᱾
ᱚᱱᱟ ᱠᱟᱨᱚᱱ ᱛᱮ ᱮᱸᱜ ᱚᱱᱟ ᱠᱚᱫᱚ ᱵᱟᱹᱠᱤ ᱛᱟᱦᱮᱸ ᱜᱚᱜ ᱠᱟᱱᱟ᱾
ᱟᱼᱪᱷᱟ ᱟᱪᱷᱟ ᱾
ᱟᱫᱚ, ᱪᱟᱥ-ᱵᱟᱥ ᱢᱟ ᱪᱟᱥ-ᱵᱟᱥ ᱢᱟ, ᱦᱩᱭᱩᱜ ᱠᱟᱱ ᱜᱮᱭᱟ, ᱛᱟᱨᱯᱚᱨᱮ, ᱟᱻ ᱟᱯ ᱟᱯᱮ, ᱫᱤᱥᱚᱢ ᱩᱸᱢ ᱥᱮᱜ ᱫᱚ, ᱪᱮᱜ ᱠᱟ ᱮᱱᱟ ᱪᱟᱥ-ᱵᱟᱥ ᱟᱸᱻᱵᱚᱨᱥᱟ ᱜᱮ, ᱥᱮ ᱪᱮᱜ ᱠᱟ?
ᱦᱮᱸ ᱜᱚᱢᱠᱮ, ᱟᱞᱮ ᱥᱮᱫ ᱫᱚ, ᱟᱹᱰᱤ ᱢᱟᱨᱟᱝ ᱱᱟᱯᱟᱭ, ᱠᱩᱠᱞᱤ ᱵᱤᱱ ᱫᱚᱦᱚ ᱠᱮᱫᱟ ᱾ ᱦᱮᱸ ᱥᱮ, ᱟᱡ ᱡᱮ ᱟᱞᱮ ᱥᱮᱫ ᱫᱚ, ᱟᱞᱮ ᱥᱮᱫ ᱫᱚ ᱱᱟᱜ ᱠᱷᱟᱱ, ᱪᱟᱥ ᱵᱟᱥ ᱨᱮᱜᱮ, ᱥᱟᱱᱟᱢᱟᱜ ᱜᱮ ᱾ ᱛᱟᱞᱮ ᱵᱟᱝ ᱠᱷᱟᱱ, ᱱᱤᱨᱵᱷᱚᱨ, ᱦᱮᱸᱥᱮ ᱾
ᱮᱸᱻ ᱾
ᱯᱩᱨᱨ ᱪᱟᱥ ᱨᱮᱜᱮ, ᱛᱟᱞᱮ ᱟᱨᱠᱤ, ᱟᱨ, ᱢᱟᱱᱮ ᱚᱱᱟᱛᱮ, ᱡᱚᱢ ᱵᱟᱠᱷᱨᱟ ᱾ ᱦᱮᱸ ᱥᱮ, ᱡᱮ ᱠᱟᱹᱣᱰᱤ ᱟᱨᱡᱟᱣ ᱫᱚ, ᱠᱤᱱᱛᱩ ᱢᱮᱱᱠᱷᱟᱱ, ᱚᱱᱟ ᱩᱯᱚᱨ ᱨᱮᱫᱚ, ᱵᱟᱞᱮ ᱵᱷᱚᱨᱥᱟᱜᱼᱟ ᱾ ᱪᱮᱫᱟᱜ ᱥᱮ, ᱟᱞᱮ ᱥᱮᱫ ᱫᱚ, ᱚᱱᱠᱟ ᱫᱚ, ᱢᱟᱱᱮ, ᱢᱟᱱᱮ ᱡᱟᱦᱟᱸ, ᱯᱷᱚᱞᱚᱱ ᱠᱚᱫᱚ, ᱩᱱᱟᱹᱜ ᱫᱚ, ᱵᱟᱝ ᱦᱩᱭᱩᱜᱼᱟ, ᱦᱮᱸᱥᱮ ᱾ ᱟᱫᱚ, ᱚᱱᱟ ᱠᱟᱨᱚᱱ ᱛᱮ, ᱟᱫᱚ ᱵᱟᱝ ᱦᱩᱭ ᱠᱟᱱᱟ ᱟᱨᱠᱤ, ᱚᱱᱟ ᱫᱚ ᱟᱨᱠᱤ ᱢᱟᱱᱮ, ᱚᱱᱟ ᱞᱟᱹᱜᱤᱫ ᱫᱚ, ᱢᱟᱱᱮ ᱡᱟᱦᱟᱸ ᱫᱚ ᱠᱟᱹᱣᱰᱤ ᱟᱨᱡᱟᱣ ᱞᱟᱹᱜᱤᱫ ᱛᱮᱫᱚ, ᱢᱮᱱᱠᱷᱟᱱ ᱫᱚ, ᱮᱴᱟᱜ ᱥᱮᱫ ᱠᱟᱹᱢᱤ ᱪᱟᱞᱟᱜ ᱦᱩᱭᱩᱜ ᱛᱟᱞᱮᱭᱟ, ᱱᱚᱣᱟ ᱫᱚ, ᱡᱚᱢ ᱵᱟᱠᱷᱨᱟ ᱜᱮ, ᱟᱨᱠᱤ ᱾ ᱦᱳᱲᱳ ᱪᱟᱣᱞᱮ ᱠᱚᱫᱚ, ᱡᱚᱢ ᱵᱟᱠᱷᱨᱟ ᱜᱮ ᱾
ᱦᱮᱸ, ᱟᱫᱚ ᱟᱹᱵᱤᱱ ᱡᱟᱦᱟᱸᱞᱮᱠᱟ ᱵᱤᱱ, ᱞᱟᱹᱭ ᱠᱮᱜᱼᱟ ᱾ ᱟᱫᱚ ᱚᱱᱟ ᱞᱮᱠᱟ ᱜᱮ, ᱟᱞᱮ ᱥᱮᱫ ᱦᱚᱸ, ᱚᱱᱠᱟ ᱪᱟᱥ-ᱵᱟᱥ ᱛᱚ ᱢᱟ, ᱦᱮᱱᱟᱜ ᱜᱮ ᱛᱟᱵᱚᱱᱟ ᱾ ᱮᱸᱻ ᱡᱮᱼᱦᱮᱛᱩ ᱟᱵᱚ ᱢᱟ ᱵᱟᱡᱟᱨ ᱫᱤᱥᱚᱢ ᱫᱚ, ᱵᱟᱝ ᱠᱟᱱᱟ ᱵᱚᱱ, ᱟᱵᱚ ᱫᱚ, ᱟᱛᱳ ᱯᱟᱲᱟ ᱨᱮᱱ, ᱦᱚᱲ ᱠᱟᱱᱟ ᱵᱚᱱ ᱾ ᱟᱫᱚ, ᱪᱟᱥ-ᱵᱟᱥ ᱫᱚ, ᱢᱮᱱᱟᱜ ᱜᱮ, ᱛᱟᱨ ᱯᱚᱨᱮ ᱟᱫᱚ, ᱱᱤᱛᱚᱜ ᱳᱸᱻ ᱡᱟᱹᱥᱛᱤ ᱠᱟᱛᱮ, ᱧᱮᱞᱚᱜ ᱠᱟᱱᱟ, ᱡᱟᱦᱟᱸ ᱜᱮ ᱵᱚᱱ ᱪᱟᱥ-ᱵᱟᱥᱼᱮᱫ ᱮᱸᱻᱛᱟᱨ ᱯᱚᱨᱮ, ᱟᱵᱚ ᱡᱟᱦᱟᱸ ᱠᱚ ᱵᱟᱭᱨᱮ ᱠᱟᱹᱢᱤ ᱦᱚᱸ ᱵᱚᱱ, ᱪᱟᱞᱟᱜ ᱠᱟᱱ ᱜᱮ, ᱦᱮᱸ ᱥᱮ ᱵᱟᱝ?
ᱦᱮᱸ ᱦᱮ
ᱟᱫᱚ, ᱚᱱᱠᱟ ᱟᱯᱮ ᱥᱮᱫ, ᱪᱮᱫ ᱞᱮᱠᱟ ᱤᱭᱟᱹ ᱠᱚ, ᱢᱮᱱᱟᱜᱼᱟ? ᱮᱸᱻᱥᱮ, ᱟᱯᱮ ᱥᱩᱨ ᱠᱚᱨᱮ ᱜᱮ, ᱡᱟᱦᱟᱸᱱᱟᱜ ᱯᱷᱮᱠᱴᱟᱨᱤ ᱠᱚ, ᱢᱮᱱᱟᱜᱼᱟ, ᱠᱳᱢᱯᱟᱱᱤ ᱠᱚ ᱾
ᱦᱟᱜ ᱾ ᱟᱞᱮ ᱥᱮᱫ ᱫᱚ ᱜᱚᱝᱠᱮ, ᱯᱷᱮᱠᱴᱨᱤ ᱠᱚᱫᱚ, ᱠᱳᱢᱯᱟᱱᱤ ᱠᱚᱫᱚ, ᱵᱟᱹᱱᱩᱜᱼᱟ ᱦᱮᱸᱥᱮ ᱾ ᱛᱚᱵᱮ, ᱟᱞᱮ ᱥᱮᱫ ᱫᱚ, ᱚᱱᱟ ᱵᱷᱟᱴᱟ ᱠᱚ, ᱡᱟᱹᱥᱛᱤ ᱦᱮᱱᱟᱜᱼᱟ, ᱡᱟᱦᱟᱸ ᱫᱚ, ᱤᱴᱟᱹ ᱵᱷᱟᱴᱟ ᱠᱚ, ᱞᱟᱹᱭ ᱮᱫᱟ ᱦᱮᱸᱥᱮ ᱾
ᱟᱪᱼᱪᱷᱟ ᱾
ᱟᱡᱚᱢ ᱮᱫᱟ ᱵᱤᱱ?
ᱦᱮᱸ ᱦᱮᱸ ᱾
ᱚᱱᱟ, ᱤᱴᱟᱹ ᱵᱷᱟᱴᱟ ᱨᱮᱜᱮ, ᱠᱟᱹᱢᱤ ᱠᱚᱫᱚ ᱞᱮ, ᱥᱮᱱᱚᱜᱼᱟ ᱱᱷᱟᱜ ᱠᱷᱟᱱ ᱾
ᱦᱮᱸ, ᱟᱪᱪᱷᱟ ᱛᱟᱦᱞᱮ, ᱚᱱᱟ ᱤᱴᱟᱹ ᱵᱷᱟᱴᱟ ᱨᱮᱫᱚ ᱠᱚᱢ ᱤᱴᱟᱹ ᱛᱚ ᱠᱤᱨᱤᱧ ᱛᱮ, ᱵᱟᱝ ᱧᱟᱢᱚᱜᱼᱟ, ᱚᱱᱟ ᱫᱚ ᱡᱟᱹᱥᱛᱤ ᱧᱚᱜ, ᱦᱟᱛᱟᱣ ᱦᱩᱭᱩᱜᱼᱟ, ᱛᱚᱵᱮᱱᱟ ᱠᱚ ᱮᱢᱚᱜᱼᱟ ᱾
ᱦᱮᱸ, ᱦᱮᱸ ᱦᱮᱸ ᱢᱟᱱᱮ, ᱠᱚᱢ ᱤᱴᱟᱹ ᱫᱚ, ᱵᱟᱠᱚ ᱮᱢᱚᱜᱼᱟ, ᱵᱟᱨᱚᱥᱚ, ᱥᱟᱲᱮ ᱵᱟᱨᱚᱥᱚ ᱤᱴᱟᱹ ᱠᱚ, ᱮᱢᱚᱜᱼᱟ ᱾ ᱥᱟᱲᱮ ᱵᱟᱨᱚᱥᱚ ᱤᱴᱟᱹ ᱫᱚ, ᱟᱵᱤᱱ ᱫᱚ ᱦᱟᱛᱟᱣ ᱜᱮ, ᱞᱟᱜᱟᱣ ᱟᱵᱤᱱᱟ, ᱦᱮᱸ ᱥᱮ ᱾
ᱯᱟᱨᱚᱴᱤ ᱥᱛᱷᱟᱞ ᱚᱱᱠᱟ ᱪᱮᱫ ᱠᱟ ᱯᱟᱨ ᱯᱤᱥ ᱛᱤᱱᱟᱹᱜ?
ᱦᱮ, ᱸ ᱯᱟᱨ ᱯᱤᱥ ᱯᱟᱨ ᱯᱤᱥ, ᱟᱫᱚ ᱧᱮᱞ ᱵᱤᱱ, ᱤᱴᱟᱹ ᱨᱮᱱᱟᱜ ᱟᱹᱰᱤ ᱨᱚᱠᱚᱢ ᱵᱷᱟᱜᱽ, ᱦᱮᱱᱟᱜᱼᱟ, ᱦᱮᱸᱥᱮ ᱾ ᱢᱟᱱᱮ, ᱟᱹᱵᱤᱱ ᱥᱟᱵ ᱵᱤᱱ ᱮᱠ ᱱᱚᱢᱵᱚᱨ ᱫᱩ ᱱᱚᱢᱵᱚᱨ ᱛᱤᱱ ᱱᱚᱢᱵᱚᱨ ᱤᱴᱟᱹ ᱵᱷᱟᱜᱽ ᱦᱮᱱᱟᱜ ᱦᱮᱸᱥᱮ᱾
ᱦᱮᱸ ᱦᱮᱸ
ᱟᱨ ᱟᱨᱚ ᱢᱤᱫ ᱨᱚᱠᱚᱢ ᱤᱴᱟᱹ ᱦᱮᱱᱟᱜᱼᱟ ᱡᱷᱟᱢᱟ ᱤᱴᱟᱹ ᱦᱮᱱᱟᱜᱼᱟ᱾ ᱦᱮᱸᱥᱮ ᱟᱨ ᱢᱤᱫ ᱨᱚᱠᱚᱢ ᱤᱴᱟᱹ ᱦᱮᱱᱟᱜᱼᱟ, ᱚᱱᱟ ᱫᱚᱠᱚ ᱞᱟᱹᱭᱫᱟ ᱮ ᱢᱟᱱᱮ ᱜᱚᱲᱤᱭᱟ ᱤᱴᱟᱹ ᱠᱚ ᱞᱟᱹᱭᱫᱟ ᱜᱩᱲᱤᱭᱟ ᱢᱟᱱᱮ ᱚᱱᱟᱛᱮ ᱡᱷᱚᱛᱚ ᱠᱤᱪᱷᱩ ᱢᱮᱥᱟ ᱛᱟᱦᱮᱱᱟ ᱦᱮᱸᱥᱮ᱾
ᱦᱮᱸ ᱦᱮᱸ ᱟᱪᱪᱷᱟ
ᱮᱨᱯᱚᱨ ᱟᱵᱤᱱ ᱞᱟᱹᱭ ᱵᱤᱱ ᱢᱟᱱᱮ ᱡᱟᱦᱟᱸ ᱫᱚ ᱮᱠ ᱱᱚᱢᱵᱚᱨ ᱤᱴᱟᱹ ᱠᱟᱱᱟ ᱥᱮ
ᱦᱮᱸ ᱮᱠ ᱱᱚᱢᱵᱚᱨ ᱠᱷᱚᱱ
ᱡᱟᱦᱟᱸᱭ ᱫᱚ ᱮᱠ ᱱᱚᱢᱵᱚᱨ ᱤᱴᱟᱹ ᱠᱟᱱᱟ ᱚᱱᱟ ᱫᱚ ᱵᱟᱭᱤᱥ ᱴᱟᱠᱟ ᱯᱟᱨ ᱯᱤᱥ ᱯᱟᱲᱟᱜᱼᱟ᱾
ᱡᱟᱸᱦᱟᱸ ᱚᱱᱟ ᱯᱟᱨ ᱚᱱᱟ ᱵᱟᱭᱤᱥ ᱴᱟᱠᱟ ᱚᱱᱟ ᱫᱚ ᱵᱟᱭᱤᱥ ᱴᱟᱠᱟ ᱛᱚ ᱚᱱᱟ ᱫᱚ ᱟᱹᱰᱤ ᱟᱥᱛᱟᱢ ᱫᱟᱢᱚᱜ ᱠᱟᱱᱟ ᱚᱱᱟ ᱫᱚ ᱪᱮᱫ ᱞᱮᱠᱟᱱ ᱠᱟᱹᱢᱤ ᱨᱮᱠᱚ ᱞᱟᱜᱟᱣᱟ, ᱵᱚᱲᱚ ᱵᱚᱲᱚ ᱵᱤᱞᱰᱤᱝ
ᱚᱱᱟᱨᱮ ᱡᱟᱦᱟᱸ ᱫᱚ ᱦᱮᱸ ᱦᱮᱸ ᱵᱚᱲᱚ ᱵᱚᱲᱚ ᱤᱝ ᱥᱚᱠᱛᱚ ᱤᱴᱟ. ᱢᱟᱱ ᱚᱱᱟ ᱫᱚ ᱯᱩᱨᱟᱹ ᱮᱠ ᱱᱚᱢᱵᱚᱨ ᱤᱴᱟ. ᱠᱟᱱᱟ᱾ ᱢᱟᱱᱮ ᱚᱱᱟᱛᱮ ᱡᱟᱸᱦᱟᱸ ᱦᱟᱱᱮ ᱡᱩᱫᱤ ᱵᱚᱲᱚ ᱵᱚᱲᱚ ᱯᱷᱮᱞᱟᱴ ᱵᱤᱱ ᱵᱮᱱᱟᱣᱟ ᱛᱟᱦᱚᱞᱮ ᱚᱱᱟ ᱠᱷᱮᱛᱨᱮ ᱨᱮᱠᱚ ᱵᱮᱵᱚᱦᱟᱨᱟ ᱵᱮᱥᱤ ᱟᱨᱠᱤ᱾ ᱦᱳᱭᱛᱳ ᱵᱟᱝ ᱦᱚᱸ ᱵᱟᱨᱯᱮ ᱛᱟᱞᱟ ᱨᱮᱦᱚᱸ ᱠᱚ ᱵᱮᱵᱚᱦᱟᱨ ᱜᱮᱭᱟ ᱱᱚᱣᱟ ᱫᱚ ᱦᱮᱸᱥᱮ᱾ ᱚᱱᱟ ᱞᱟᱹᱜᱤᱫ ᱟᱨ ᱫᱩ ᱱᱚᱢᱵᱚᱨ ᱡᱟᱸᱦᱟᱸ ᱤᱴᱟᱹ ᱦᱮᱱᱟᱜ ᱚᱱᱟ ᱫᱚ ᱮᱠ ᱱᱚᱢᱵᱚᱨ ᱨᱮ ᱯᱟᱲᱟᱜ ᱠᱟᱱᱟ ᱵᱟᱨ ᱯᱤᱥ ᱯᱟᱲᱟᱜ ᱠᱟᱱ ᱛᱟᱵᱤᱱᱟ ᱵᱟᱭᱤᱥ ᱴᱟᱠᱟ ᱠᱟᱛᱮᱫ᱾ ᱦᱮᱸᱥᱮ ᱟᱨ ᱡᱟᱦᱟᱸ ᱫᱚ ᱯᱟᱲᱟᱜ ᱠᱟᱱᱟ ᱫᱩ ᱱᱚᱢᱵᱚᱨ ᱤᱴᱟᱹ ᱥᱮ
ᱦᱮᱸ
ᱚᱱᱟ ᱫᱩ ᱱᱚᱢᱵᱚᱨ ᱤᱴᱟᱹ ᱫᱚ ᱟᱹᱵᱤᱱ ᱯᱟᱲᱟᱣᱵᱤᱱᱟ ᱥᱳᱞᱳ ᱴᱟᱠᱟ᱾ ᱯᱟᱨ ᱯᱤᱥ ᱱᱚᱶᱟ ᱜᱮ ᱵᱤᱥᱤ ᱟᱵᱚ ᱟᱛᱳ ᱯᱟᱲᱟ ᱨᱮᱱ ᱦᱚᱲ ᱠᱚᱫᱚ ᱠᱚ ᱦᱟᱛᱟᱣᱟ ᱦᱮᱸᱥᱮ᱾
ᱦᱮᱸ ᱟᱫᱚ ᱟᱛᱳ ᱯᱟᱲᱟ ᱨᱮᱢᱟ ᱚᱱᱠᱟ ᱡᱟᱸᱦᱟᱸ ᱜᱮᱠᱚ ᱪᱟᱥ ᱵᱟᱥ ᱠᱟᱛᱮᱜ ᱠᱚ ᱴᱟᱠᱟ ᱠᱚ ᱡᱟᱣᱨᱟᱭ ᱡᱟᱦᱟᱸᱭ ᱠᱚ, ᱡᱟᱸᱦᱟᱸᱭ ᱠᱚᱠᱚ ᱢᱚᱱᱮ ᱟᱠᱟᱫ ᱡᱮ ᱤᱥ ᱡᱟᱦᱟᱸ ᱞᱮᱠᱟᱛᱮ ᱯᱟᱠᱟ ᱚᱲᱟᱜ ᱦᱩᱭᱩᱜᱼᱟ, ᱤᱱᱫᱨᱟ ᱟᱵᱟᱥ ᱠᱚ ᱧᱟᱢ ᱠᱟᱛᱮᱜ ᱟᱨ ᱡᱩᱴᱤᱡ ᱵᱟᱲᱟ ᱠᱟᱛᱮᱜ ᱦᱮᱸ ᱥᱮ ᱵᱟᱝ, ᱟᱫᱚ ᱩᱱᱠᱩ ᱠᱚᱫᱚ ᱱᱚᱜ-ᱚ ᱱᱚᱣᱟ ᱤᱴᱟᱹ ᱠᱚᱠᱚ ᱦᱟᱛᱟᱣᱮᱫ ᱛᱟᱵᱚᱱᱟ ᱛᱟᱦᱚᱞᱮ᱾
ᱮᱠᱫᱚᱢ ᱮᱠᱫᱚᱢ ᱱᱚᱣᱟ ᱴᱟᱜ ᱤᱴᱟᱹ ᱠᱚ ᱦᱟᱛᱟᱣ ᱮᱫᱟ᱾
ᱟᱨ
ᱟᱨ ᱡᱟᱦᱟᱸ ᱫᱚ ᱟᱨ ᱛᱤᱱ ᱱᱚᱢᱵᱚᱨ ᱛᱤᱱ ᱱᱚᱢᱵᱚᱨ ᱡᱟᱦᱟᱸ ᱢᱮᱱᱟᱜᱼᱟ, ᱚᱱᱟ ᱫᱚ ᱯᱟᱲᱟᱜ ᱠᱟᱱ ᱛᱟᱢᱟ ᱵᱟᱨᱚ ᱴᱟᱠᱟ᱾ ᱚᱱᱟ ᱫᱚ ᱵᱟᱨᱚ ᱴᱟᱠᱟ ᱯᱟᱨ ᱯᱤᱥ᱾ ᱦᱮᱸᱥᱮ ᱟᱨ ᱡᱟᱦᱟᱸ ᱫᱚ ᱪᱟᱜ ᱦᱮᱸ ᱱᱚᱣᱟ ᱦᱚᱸ ᱱᱚᱣᱟ ᱦᱚᱸ ᱟᱵᱚ ᱟᱛᱳ ᱯᱟᱲᱟ ᱨᱮᱠᱚ ᱦᱟᱛᱟᱣ ᱜᱮᱭᱟ ᱫᱚᱢᱮ ᱱᱚᱣᱟ ᱠᱤᱱ ᱡᱟᱹᱥᱛᱤ ᱠᱚ ᱦᱟᱛᱟᱣᱟ᱾
ᱦᱮᱸᱥᱮ ᱱᱚᱶᱟ ᱠᱤᱱ, ᱢᱟᱱᱮ ᱫᱩᱭ ᱱᱚᱢᱵᱚᱨ ᱟᱨ ᱛᱤᱱ ᱱᱚᱢᱵᱚᱨ᱾ ᱟᱪᱪᱷᱟ ᱟᱨ ᱟᱨ ᱪᱟᱨ ᱱᱚᱢᱵᱚᱨ ᱫᱚ ᱡᱟᱦᱟᱸ ᱚᱱᱮ ᱡᱷᱟᱢᱟ ᱤᱴᱟᱹ ᱦᱮᱸᱥᱮ ᱱᱚᱣᱟ ᱫᱚ᱾ ᱱᱚᱣᱟ ᱫᱚ ᱟᱨᱚ ᱟᱹᱰᱤ ᱡᱳᱨ ᱫᱟᱢᱟ ᱦᱮᱸᱥᱮ ᱱᱚᱣᱟ ᱤᱴᱟᱹ ᱫᱚ᱾ ᱱᱚᱣᱟ ᱤᱴᱟᱹ ᱫᱚᱠᱷᱟᱱ ᱚᱱᱠᱟ ᱫᱚ ᱠᱩᱞᱤ ᱫᱚ ᱵᱟᱝ ᱦᱩᱭ ᱠᱟᱱᱟ ᱵᱷᱟᱴᱟᱨ ᱨᱮ ᱠᱟᱹᱢᱤ ᱦᱩᱭᱩᱜ ᱨᱮᱦᱚᱸ᱾ ᱛᱚᱵᱮ ᱚᱱᱠᱟᱞᱤᱧ ᱟᱸᱡᱚᱢ ᱟᱠᱟᱫᱟ᱾ ᱱᱚᱣᱟ ᱫᱚ ᱚᱱᱟ ᱵᱷᱟᱴᱟ ᱨᱮᱞᱤᱧ ᱠᱟᱹᱢᱤᱭᱟ ᱠᱤᱱᱛᱩ ᱠᱩᱞᱤ ᱫᱚ ᱵᱟᱞᱤᱧ ᱠᱩᱞᱤ ᱟᱠᱟᱫ ᱠᱚᱣᱟ ᱦᱮᱸᱥᱮ᱾ ᱟᱨ ᱚᱱᱟ ᱠᱚᱫᱚ ᱩᱱᱟᱹᱜ ᱞᱳᱰ ᱦᱚᱸ ᱵᱟᱝ ᱞᱳᱰ ᱵᱟᱲᱟ ᱦᱩᱭ ᱟᱠᱟᱱᱟ ᱜᱟᱹᱰᱤ ᱠᱚᱨᱮ᱾ ᱡᱮ ᱱᱚᱣᱟ ᱫᱚ ᱢᱚᱴᱟᱢᱩᱴᱤ ᱛᱤᱨᱤᱥ ᱴᱟᱠᱟ ᱠᱟᱪᱷᱟ ᱠᱟᱪᱷᱤ ᱯᱟᱲᱟᱜᱼᱟ ᱚᱱᱟ ᱫᱚ ᱥᱩᱫᱷᱩ ᱦᱟᱱᱮ ᱞᱟᱛᱟᱨ ᱨᱮᱜᱮᱼᱼ ᱠᱚ ᱮᱢᱟ ᱚᱱᱟ ᱫᱚ ᱡᱟᱦᱟᱸᱭ ᱠᱚᱫᱚ ᱦᱟᱱᱮ ᱡᱟᱼᱼ ᱵᱟᱝᱟ ᱵᱟᱝᱟ ᱯᱟᱹᱲ ᱯᱟᱹᱲ ᱫᱚ ᱵᱟᱝ ᱢᱟᱱᱮ ᱨᱟᱯᱟᱜ ᱨᱚᱝᱜᱚ ᱴᱟᱹ ᱚᱱᱮ ᱚᱱᱠᱟᱱᱟᱜ ᱴᱟᱹ ᱠᱟᱱᱟ ᱱᱚᱣᱟ ᱫᱚ
ᱢᱟᱱᱮ ᱮᱛᱚ ᱡᱚᱨᱼᱼ ᱠᱮᱴᱮᱡᱼᱟ ᱵᱟᱝ ᱢᱟᱱᱮ ᱡᱩᱫᱤ ᱢᱮᱲᱦᱮᱫ ᱵᱤᱱ ᱠᱩᱴᱟᱹᱣᱢᱟ ᱚᱱᱟ ᱥᱟᱞᱟᱜ ᱢᱮᱲᱦᱮᱫ ᱵᱟᱝ ᱢᱮᱲᱦᱮᱫ ᱥᱩᱫᱷᱟᱹᱜᱼᱼ ᱪᱚᱚᱠᱲᱚᱜᱼᱟ ᱚᱱᱟ ᱤᱛᱟᱹ ᱵᱟᱝ ᱨᱟᱹᱯᱩᱫᱚᱜᱼᱟ ᱚᱱᱠᱟ ᱠᱮᱴᱮᱡᱼᱼ
ᱟᱪᱪᱷᱟ ᱛᱟᱦᱚᱞᱮ ᱚᱱᱟ ᱫᱚ ᱟᱨᱦᱚᱸ ᱡᱟᱹᱥᱛᱤ ᱫᱟᱢ ᱟᱞᱤᱱ ᱞᱟᱹᱭᱫᱟ ᱦᱮᱸᱥᱮ ᱵᱟᱝ?
ᱦᱮᱸ ᱚᱱᱟ ᱫᱚ ᱡᱟᱹᱥᱛᱤ ᱫᱟᱢᱟ ᱠᱤᱱᱛᱩ ᱚᱱᱟ ᱫᱚ ᱢᱟᱱᱮ ᱫᱚᱢᱮ ᱫᱚ ᱵᱟᱠᱚ ᱦᱟᱛᱟᱣᱟ ᱡᱩᱫᱤ ᱡᱟᱦᱟᱸᱭ ᱦᱚᱭᱛᱳ ᱥᱟᱵᱵᱤᱱᱼᱼ ᱮ ᱫᱚᱥ ᱛᱟᱞᱟᱭ ᱚᱲᱟᱜ ᱮᱫᱟ ᱦᱮᱸ ᱥᱮ ᱩᱱᱤ ᱫᱚ ᱚᱸᱰᱮᱼᱼ ᱞᱟᱛᱟᱨ ᱨᱮ ᱞᱟᱛᱟᱨ ᱨᱮ ᱞᱟᱹᱜᱤᱫ ᱜᱮ ᱦᱟᱛᱟᱭ ᱩᱱᱤ ᱫᱚ ᱞᱟᱛᱟᱨ ᱨᱮ ᱦᱚᱭᱛᱚᱼᱼ ᱯᱩᱱ ᱢᱚᱬᱮ ᱯᱟᱴ ᱡᱟᱦᱟᱸ ᱜᱟᱹᱛᱷᱱᱤᱜ ᱟᱥᱮ ᱚᱱᱟ ᱞᱟᱹᱜᱤᱫ ᱛᱮᱠᱚ ᱜᱮᱼᱼ ᱦᱟᱛᱟᱣᱟᱭ ᱩᱱᱤ ᱫᱚ ᱚᱱᱟ ᱫᱚ ᱟᱫᱚ ᱚᱱᱛᱮ ᱪᱮᱛᱟᱱ ᱥᱮᱫ ᱫᱚᱫᱚ ᱮᱠ ᱱᱚᱢᱵᱚᱨ ᱮᱭ ᱥᱟᱢᱵᱟᱣᱟ᱾
ᱟᱪᱪᱷᱟ᱾
ᱚᱱᱮ ᱚᱱᱠᱟ ᱡᱷᱟᱢᱟ ᱤᱴᱟᱹ ᱫᱚ ᱚᱱᱠᱟ ᱠᱚ ᱞᱟᱹᱭᱫᱟ ᱟᱞᱮ ᱥᱮᱫ ᱫᱚ᱾ ᱟᱨ ᱡᱟᱦᱟᱸ ᱚᱱᱟ ᱯᱟᱸᱪ ᱱᱚᱢᱵᱚᱨ ᱦᱮᱸ ᱢᱟ ᱞᱟᱹᱭᱵᱮᱱ?
ᱡᱟᱦᱟᱸ ᱫᱚ ᱚᱱᱟ ᱫᱚᱢᱮ ᱠᱮᱴᱮᱡᱼᱟ ᱚᱱᱟ ᱫᱚᱼᱼ ᱞᱟᱛᱟᱨ ᱮᱭ ᱠᱟᱨᱚᱱ ᱛᱮᱠᱚ ᱮᱢ ᱮᱫᱟ ᱚᱱᱟ ᱫᱚ ᱡᱟᱛᱮ ᱪᱮᱛᱟᱱ ᱥᱮᱫ ᱟᱹᱰᱤ ᱞᱳᱰ ᱮ ᱧᱟᱢ ᱨᱮᱦᱚᱸᱼᱼ ᱵᱟᱭ ᱪᱤᱠᱟᱹᱼᱟ ᱦᱮᱹᱥᱮ ᱵᱟᱝ?
ᱵᱟᱭ ᱪᱤᱠᱟᱹᱜ ᱢᱟ ᱦᱳᱭ ᱚᱱᱟ ᱞᱟᱹᱜᱤᱫ ᱛᱮᱜᱮ ᱱᱚᱣᱟ ᱫᱚᱠᱚ ᱮᱢᱟ᱾
ᱟᱪᱪᱷᱟ,
ᱟᱨ ᱡᱟᱦᱟᱸ ᱫᱚ ᱚᱱᱮ ᱯᱟᱸᱪ ᱱᱚᱢᱵᱚᱨ ᱤᱴᱟᱹ ᱦᱮᱱᱟᱜ ᱟᱥᱮᱼᱼ
ᱦᱩᱸ ᱦᱩᱸ
ᱚᱱᱟ ᱫᱚ ᱢᱮᱥᱟᱢᱤᱥᱤ ᱠᱟᱛᱮ ᱛᱟᱦᱮᱱᱟ ᱡᱷᱚᱛᱚ ᱜᱮ ᱢᱮᱥᱟᱢᱤᱥᱤ ᱠᱟᱛᱮ ᱛᱟᱦᱮᱱᱟ ᱱᱚᱣᱟ ᱠᱚ ᱡᱷᱚᱛᱚ ᱢᱮᱥᱟ ᱢᱤᱥᱤ ᱠᱟᱛᱮ ᱚᱱᱟ ᱫᱚ ᱱᱚ ᱴᱟᱠᱟ ᱫᱚᱥ ᱴᱟᱠᱟ ᱚᱱᱠᱟ ᱠᱚ ᱦᱟᱛᱟᱣᱟ᱾ ᱱᱚ ᱴᱟᱠᱟ ᱛᱮᱦᱚᱸ ᱠᱚ ᱮᱢᱚᱜᱼᱟ ᱫᱚᱥ ᱴᱟᱠᱟ ᱛᱮᱦᱚᱸ ᱠᱚ ᱮᱢᱚᱜᱼᱟ ᱱᱚᱣᱟ ᱨᱮᱱᱟᱜ ᱨᱮᱴ ᱫᱚ ᱢᱟᱱᱮᱼᱼ ᱟᱬᱜᱚ ᱨᱟᱠᱟᱵ ᱪᱷᱚ ᱥᱟᱛ ᱴᱟᱠᱟ ᱛᱮᱦᱚᱸ ᱠᱚ ᱮᱢ ᱵᱟᱲᱟᱭ ᱜᱮᱭᱟ᱾
ᱟᱪᱷᱟ ᱚᱱᱟ ᱡᱟᱦᱟᱸ ᱪᱷᱚ ᱪᱷᱚ ᱥᱟᱛ ᱴᱟᱠᱟ ᱵᱤᱱ ᱞᱟᱹᱭᱫᱟ ᱚᱱᱟ ᱫᱚ ᱟᱵᱚᱼᱼ ᱮᱢᱱᱤ ᱡᱟᱦᱟᱸ ᱚᱱᱟ ᱵᱟᱛᱷᱨᱩᱢ ᱠᱚ ᱛᱟᱨᱯᱚᱨᱮ ᱚᱱᱟᱼᱼ
ᱦᱮᱸ ᱦᱮᱸ
ᱯᱤᱰᱟᱹ ᱠᱚ ᱜᱟᱹᱛᱷᱤᱱᱤ ᱠᱚᱫᱚ ᱵᱚᱱ ᱫᱟᱲᱮᱭᱟᱜᱼᱟ᱾ ᱛᱚ ᱩᱱᱟᱹᱜ ᱵᱷᱟᱜ᱾
ᱟᱹᱰᱤ ᱡᱳᱚᱨ ᱟᱹᱰᱤ ᱡᱳᱨᱼᱼ ᱦᱮᱸ ᱟᱹᱰᱤ ᱡᱳᱨ ᱜᱟᱱᱚᱜᱼᱟ ᱚᱱᱟ ᱫᱚ ᱟᱫᱚ ᱢᱮᱱᱠᱷᱟᱱ ᱚᱱᱟ ᱨᱮᱫᱚᱼᱼ ᱰᱷᱟᱹᱞᱟᱹᱭ ᱫᱚ ᱥᱟᱦᱟᱣ ᱛᱚ ᱪᱚᱭ ᱵᱟᱝ ᱪᱚᱝᱟ ᱟᱨᱠᱤ ᱚᱱᱮ ᱱᱚᱠᱟᱱᱟᱜ ᱠᱟᱛᱷᱟ ᱡᱩᱫᱤ ᱮᱥᱵᱮᱥᱴᱟᱨ ᱠᱚᱫᱚ ᱥᱟᱦᱟᱣᱟᱭ ᱟᱨᱠᱤ, ᱰᱷᱟᱹᱞᱟᱹᱭ ᱫᱚ ᱵᱟᱭ ᱥᱟᱦᱟᱣ ᱫᱟᱲᱮᱭᱟᱜᱼᱟ ᱟᱨᱠᱤ
ᱡᱟᱦᱟᱸ ᱫᱚ ᱨᱟᱪᱟ ᱠᱚ ᱦᱮᱱᱛᱮᱱ ᱚᱱᱟ ᱠᱚᱫᱚ ᱜᱟᱱᱩᱜᱼᱟ ᱵᱷᱟᱜᱤ ᱧᱚᱜ,
ᱦᱮᱸ ᱚᱱᱟ ᱨᱟᱪᱟ ᱠᱚ ᱚᱱᱟ ᱯᱤᱰᱟᱹ ᱠᱚ ᱚᱱᱟ ᱠᱚᱫᱚ ᱟᱹᱰᱤ ᱡᱳᱨ ᱜᱟᱱᱚᱜᱼᱟ
ᱪᱷᱳᱴᱳ ᱠᱷᱟᱴᱳ ᱚᱱᱟ ᱵᱟᱛᱷᱨᱩᱢ ᱠᱚᱫᱚ ᱜᱟᱱᱚᱜ ᱜᱮᱭᱟ ᱦᱭᱛᱳ᱾
ᱚᱱᱟ ᱠᱚᱫᱚ ᱚᱱᱟ ᱠᱚᱫᱚ ᱟᱹᱰᱤ ᱡᱳᱨ ᱜᱟᱱᱚᱜᱼᱟ᱾
ᱨᱟᱱ ᱨᱩᱢ ᱠᱚ ᱮᱢᱟᱱ ᱛᱮᱱᱟᱜ ᱚᱱᱟ ᱠᱚᱫᱚ ᱦᱳᱭᱛᱳ ᱜᱟᱱᱚᱜᱼᱟ
ᱦᱮᱸ
ᱟᱪᱪᱷᱟ ᱟᱪᱪᱷᱟ ᱛᱟᱦᱞᱮ ᱡᱟᱦᱟᱸ ᱚᱱᱟ ᱯᱩᱲ ᱨᱚᱝ ᱤᱴᱟᱹ ᱠᱚ ᱞᱟᱹᱭᱫᱟ ᱚᱱᱟ ᱫᱚ ᱛᱟᱦᱚᱞᱮᱼᱼ ᱚᱱᱛᱮ ᱫᱚ ᱵᱟᱝᱠᱚ ᱵᱮᱱᱟᱣᱟ ᱥᱮ ᱪᱮᱫ? ᱯᱩᱲ
ᱵᱟᱝ ᱯᱩᱨ ᱨᱚᱝ ᱟᱪᱷᱟ ᱜᱚᱝᱠᱮ ᱯᱳᱸᱲ ᱨᱚᱝ ᱤᱛᱟᱹ ᱫᱚ ᱟᱹᱵᱤᱱ ᱚᱠᱟ ᱨᱮᱵᱤᱱ ᱧᱮᱞ ᱠᱮᱫᱟ ᱟᱨ, ᱢᱟᱱᱮ ᱟᱯᱮ ᱥᱮᱫ ᱚᱱᱠᱟ ᱦᱮᱱᱟᱜ ᱟᱥᱮ ᱪᱮᱫ ᱞᱮᱠᱟ?
ᱦᱮᱸ ᱦᱮᱸ ᱚᱱᱟ ᱫᱚ ᱡᱟᱦᱟᱸ ᱫᱚ, ᱯᱨᱟᱭ ᱜᱮᱞᱤᱧ ᱧᱮᱞᱮᱫ ᱠᱚᱣᱟ ᱚᱱᱟ ᱯᱳᱸᱲ ᱠᱟᱞᱟᱨᱟᱜ ᱠᱚ ᱦᱟᱛᱟᱣ ᱟᱹᱜᱩᱭᱮᱫᱟ ᱱᱮᱛᱟᱨ ᱤᱴᱟᱹ᱾ ᱯᱳᱸᱲ ᱠᱟᱞᱟ ᱵᱚᱞᱛᱮ ᱚᱱᱟ ᱫᱚ ᱥᱤᱢᱮᱱᱴ ᱜᱮ ᱮᱠᱮᱱ ᱞᱟᱜᱟᱣ ᱢᱮᱱᱟᱜᱼᱟ ᱪᱮᱫᱠᱟ ᱵᱮᱯᱟᱨ?
ᱟᱫᱚ ᱜᱚᱝᱠᱮ ᱚᱱᱟ ᱫᱚ ᱟᱹᱞᱤᱧ ᱫᱚ ᱮᱠᱷᱟᱱ ᱵᱟᱹᱞᱤᱧ ᱧᱮᱞ ᱠᱟᱫᱟ ᱦᱮᱸᱥᱮ ᱟᱨ ᱟᱞᱮ ᱱᱚᱝᱠᱟ ᱞᱟᱪᱟᱨ ᱠᱚᱨᱮ ᱚᱱᱠᱟ ᱫᱚ ᱵᱟᱹᱱᱩᱜᱼᱟ ᱟᱨᱠᱤ ᱡᱟᱹᱱᱤᱡ ᱠᱷᱟᱱ ᱵᱟᱠᱷᱟᱱ ᱫᱚ ᱳᱭ ᱧᱮᱞ ᱦᱩᱭ ᱠᱚᱜ ᱜᱮᱭᱟ ᱦᱮᱸ ᱥᱮ?
ᱦᱮ, ᱟᱫᱚ ᱠᱤᱱᱛᱩ ᱚᱱᱟ ᱫᱚ ᱵᱚᱲᱚ ᱵᱚᱲᱚ ᱤᱭᱟᱹ ᱨᱮᱫᱚ ᱵᱟᱹᱞᱤᱧ ᱧᱮᱞ ᱠᱟᱫᱟ ᱡᱮ, ᱚᱱᱟ ᱠᱚᱠᱚ ᱤᱭᱩᱥ ᱮᱫᱟ ᱵᱚᱲᱚ ᱵᱚᱲᱚ ᱡᱟᱦᱟᱱᱟᱜ ᱚᱲᱟᱜ ᱠᱚᱠᱚ ᱵᱮᱱᱟᱣᱟ ᱩᱱ ᱫᱚ ᱦᱟᱱᱮ, ᱟᱨᱟᱜ ᱠᱟᱞᱟᱨ ᱤᱴᱟᱹ᱾ ᱠᱚ ᱤᱭᱟᱹᱭᱟ ᱵᱮᱵᱚᱦᱟᱨ ᱫᱟᱠᱚ ᱟᱫᱚ ᱱᱤᱛᱚᱜ ᱡᱟᱦᱟ ᱱᱚᱭᱟ, ᱟᱛᱳ ᱯᱟᱲᱟ ᱨᱮᱱ ᱦᱚᱲ ᱜᱮ ᱚᱱᱟ ᱡᱟᱹᱥ ᱛᱤ ᱠᱚ ᱟᱹᱜᱩ ᱵᱟᱲᱟᱭᱮᱫᱟ ᱚᱱᱟ ᱫᱚ ᱦᱚᱭᱛᱚ ᱠᱚᱢ ᱫᱟᱢ ᱥᱮ ᱪᱮᱫ ᱞᱮᱠᱟ ᱠᱩᱞᱤ ᱦᱚᱸ ᱵᱟᱝ ᱦᱩᱭ ᱠᱟᱱᱟ?
ᱵᱩᱪ ᱟᱪᱷᱟ᱾ ᱟᱪᱷᱟ,
ᱟᱫᱚ ᱟᱞᱮᱥᱮᱫ ᱫᱚ ᱤᱴᱟᱹ ᱵᱷᱟᱴᱟ ᱠᱚᱢᱟ ᱠᱚᱢ ᱜᱮᱭᱟ᱾ ᱛᱟᱨᱯᱚᱨᱮ,
ᱦᱩᱸ,
ᱚᱱᱠᱟᱱᱟᱜ ᱠᱟᱹᱢᱤ ᱵᱮᱵᱚᱥᱛᱟ ᱠᱚᱦᱚᱸ ᱢᱮᱱᱟᱜᱼᱟ ᱪᱟᱥᱵᱟᱥ ᱵᱟᱫ ᱠᱟᱛᱮ ᱨᱮᱦᱚᱸ᱾ ᱡᱟᱦᱟᱸ ᱫᱚ, ᱠᱷᱟᱹᱡᱟᱹᱲᱤ ᱢᱤᱞ ᱠᱚ ᱢᱮᱱᱟᱜᱼᱟ ᱪᱟᱣᱞᱮ ᱢᱤᱞ ᱠᱚ᱾
ᱟᱪᱪᱷᱟ᱾
ᱛᱟᱨᱯᱚᱨᱮ ᱱᱚᱜᱚᱭ ᱥᱤᱢᱮᱱᱴ ᱯᱷᱮᱠᱴᱟᱨᱤ ᱢᱮᱱᱟᱜᱼᱟ᱾ ᱥᱩᱨ ᱥᱳᱯᱳᱨ ᱡᱟᱦᱟᱸ ᱫᱚ,
ᱟᱪᱪᱷᱟ ᱟᱪᱪᱷᱟ᱾
ᱛᱟᱨᱯᱚᱨᱮ ᱟᱹᱞᱩ ᱤᱥᱴᱳᱨ ᱠᱚ ᱧᱟᱢᱚᱜᱼᱟ ᱟᱹᱞᱩ ᱤᱥᱴᱳᱨ ᱠᱚ ᱢᱮᱱᱟᱜᱼᱟ᱾ ᱥᱟᱨᱟ ᱵᱚᱪᱷᱚᱨ ᱢᱟᱱᱮ ᱠᱟᱹᱢᱤ ᱫᱚᱠᱚ ᱧᱟᱢᱟ ᱡᱟᱦᱟᱸᱭ ᱠᱟᱹᱢᱤ ᱤᱪᱪᱷᱟᱹ ᱢᱮᱱᱟᱜ ᱛᱟᱠᱚᱣᱟ᱾
ᱢᱟᱱᱮ ᱡᱟᱦᱟᱸᱭ ᱠᱟᱹᱢᱤ ᱠᱟᱹᱢᱤ ᱢᱚᱱᱮᱭᱟᱱ ᱦᱚᱲ ᱫᱚ ᱢᱟᱱᱮ ᱵᱟᱭ ᱚᱵᱷᱟᱵᱚᱜᱼᱟ ᱦᱮᱸ ᱥᱮ ᱪᱮᱫ?
ᱦᱮᱸ ᱦᱮᱸ᱾
ᱟᱪᱪᱷᱟ ᱟᱪᱪᱷᱟ ᱮᱠᱟᱞ ᱚᱱᱟ ᱦᱚᱸ ᱟᱹᱰᱤ ᱟᱹᱰᱤ ᱵᱷᱟᱜᱮ ᱥᱩᱵᱤᱫᱷᱟ ᱢᱮᱱᱟᱜ ᱛᱟᱯᱮᱭᱟ ᱜᱚᱝᱠᱮ ᱟᱯᱮ ᱥᱮᱫ ᱫᱚ ᱛᱟᱦᱞᱮ?
ᱦᱮᱸ ᱦᱮᱸ ᱟᱫᱚ ᱚᱱᱠᱟ ᱜᱮ ᱪᱟᱣᱞᱮ ᱢᱤᱞ ᱠᱚᱨᱮ ᱦᱚᱸᱠᱚ ᱠᱟᱹᱢᱤᱭᱟ᱾
ᱦᱮᱸ ᱦᱮᱸ ᱟᱪᱪᱷᱟ,
ᱟᱯᱮᱥᱮᱫ ᱟᱯᱮᱥᱮᱫ ᱫᱚ ᱪᱮᱫᱠᱟ ᱚᱱᱠᱟ ᱡᱟᱦᱟᱱᱟᱜ ᱟᱨᱦᱚ ᱥᱩᱡᱳᱜ
ᱟᱞᱮ ᱥᱮᱫ ᱫᱚ ᱚᱱᱠᱟ, ᱟᱞᱮᱥᱮᱫ ᱫᱚ ᱵᱷᱟᱴᱟ ᱦᱮᱱᱟᱜᱼᱟ ᱟᱨ ᱚᱱᱮ ᱪᱟᱣᱞᱮ ᱢᱤᱞ ᱱᱟᱜ ᱠᱷᱟᱱ ᱢᱤᱫᱴᱟᱝ ᱦᱮᱱᱟᱜᱼᱟ ᱦᱮᱸᱥᱮ? ᱟᱫᱚ,
ᱟᱪᱪᱷᱟ,
ᱚᱱᱟ ᱪᱟᱣᱞᱮ ᱢᱤᱞ ᱨᱮᱫᱚ ᱱᱚᱝᱠᱟ ᱠᱟᱱᱟ ᱡᱮ, ᱡᱟᱦᱟᱸ ᱫᱚ ᱞᱳᱠᱟᱞ ᱨᱮᱱ ᱦᱚᱲ ᱫᱚ ᱱᱟᱜ ᱠᱷᱟᱱ ᱵᱟᱠᱚ ᱠᱟᱹᱢᱤᱭᱟ ᱩᱱᱤ ᱫᱚ ᱡᱷᱚᱛᱚ ᱵᱟᱭᱨᱮ ᱠᱷᱚᱱᱟᱜ ᱟᱹᱜᱳ ᱚᱠᱚᱭ ᱦᱚᱲ ᱵᱟᱭᱨᱮ ᱠᱷᱚᱱᱟᱜ ᱜᱮ ᱠᱟᱹᱢᱤ ᱦᱚᱪᱚ ᱠᱚᱣᱟᱭ ᱠᱚᱢ ᱯᱚᱭᱥᱟ ᱛᱮ ᱟᱨᱠᱤ ᱟᱫᱚ ᱞᱳᱠᱟᱞ ᱦᱚᱲ ᱫᱚ ᱱᱟᱜ ᱠᱷᱟᱱ, ᱩᱱᱟᱹᱜ ᱠᱚᱢ ᱯᱚᱭᱥᱟ ᱛᱮ ᱵᱟᱠᱚ ᱠᱟᱹᱢᱤᱭᱟᱛᱚ ᱛᱟᱦᱚᱞᱮ ᱚᱱᱟ ᱦᱚᱛᱮᱡ ᱛᱮ ᱩᱱᱤ ᱫᱚ ᱵᱟᱭᱨᱮ ᱠᱷᱚᱱᱟᱜ ᱦᱚᱲᱮ ᱟᱹᱜᱩ ᱟᱠᱟᱫ ᱠᱚᱣᱟ ᱟᱨᱠᱤ᱾
ᱚᱱᱟ ᱵᱷᱟᱴᱟ ᱜᱮ ᱛᱟᱞᱮ ᱟᱞᱮᱭᱟᱜ ᱠᱟᱹᱣᱰᱤ ᱡᱟᱦᱟᱸ ᱟᱨᱡᱟᱣ ᱨᱮᱱᱟᱜᱼᱼ ᱢᱮᱱ ᱤᱭᱟᱹ ᱠᱟᱱ ᱛᱟᱞᱮᱭᱟ ᱟᱞᱮᱭᱟᱜ ᱫᱚ ᱦᱮᱸ ᱥᱮ?
ᱦᱮᱸ ᱦᱮᱸ,
ᱚᱱᱚ ᱚᱱᱠᱟ ᱟᱨᱠᱤ?
ᱟᱫᱚ ᱡᱟᱦᱟᱸ ᱡᱟᱦᱟᱸ ᱵᱤᱱ ᱞᱟᱹᱭ ᱠᱟᱜᱼᱟ ᱚᱱᱟ ᱫᱚ ᱥᱩᱨ ᱨᱮᱱ ᱦᱚᱲ ᱫᱚᱠᱚ ᱵᱩᱡ ᱟ ᱥᱮᱪᱮ ᱱᱚᱣᱟ ᱨᱮᱱᱟᱜ ᱛᱤᱱᱟᱹᱜ ᱫᱟᱢ ᱦᱩᱭᱩᱜ ᱫᱟᱲᱮᱭᱟᱜᱼᱟ? ᱛᱤᱱᱟᱹᱜ ᱪᱮᱫᱠᱟ ᱠᱟᱹᱢᱤ ᱞᱮᱠᱷᱟᱱᱼᱼ ᱩᱱᱠᱩ ᱫᱚ ᱥᱚᱴᱤᱠ ᱠᱟᱹᱢᱤᱤ ᱨᱮᱱᱟᱜ ᱢᱩᱞᱞᱟ ᱠᱚ ᱵᱩᱡᱼᱟ ᱦᱮᱸᱥᱮ ᱵᱟᱝ᱾
ᱦᱮᱸ, ᱦᱮᱸ
ᱡᱟᱦᱟᱸ ᱫᱚ ᱟᱡ ᱦᱚᱭᱛᱳ ᱟᱹᱜᱩ ᱟᱠᱟᱫ ᱠᱚᱣᱟ ᱵᱟᱭᱨᱮ ᱠᱷᱚᱱ ᱦᱚᱭᱛᱚ ᱚᱱᱟ ᱡᱟᱦᱟᱸ ᱠᱷᱚᱱᱮ ᱟᱹᱜᱩ ᱟᱠᱟᱫ ᱠᱚᱣᱟ᱾ ᱩᱱᱠᱩᱣᱟᱜ ᱚᱵᱚᱥᱛᱟ ᱦᱚᱭᱛᱳ ᱚᱱᱟ ᱠᱷᱚᱱ ᱦᱚᱸ ᱠᱷᱟᱨᱟᱯᱟ ᱡᱟᱦᱟᱸ ᱫᱚᱼᱼ ᱠᱷᱞᱼᱼ ᱠᱟᱹᱢᱤ ᱫᱚᱨᱠᱟᱨ ᱠᱟᱱ ᱛᱟᱭᱟ ᱵᱟᱝᱠᱷᱟᱱ ᱥᱚᱝᱥᱟᱨ ᱵᱟᱝ ᱪᱟᱞᱟᱜᱼᱟ ᱚᱱᱠᱟᱱ ᱦᱚᱲ ᱠᱚᱠᱚ ᱠᱟᱹᱢᱤᱭᱮᱫᱟ ᱦᱮᱸᱥᱮ?
ᱦᱮᱸ
ᱠᱷᱟᱱ ᱛᱟᱨᱼᱼ ᱚᱱᱠᱟ ᱯᱟᱸᱪᱥᱚ ᱪᱷᱚᱥᱚ ᱡᱷᱟᱲᱟᱺᱸ